ᱦᱮᱞᱳ, ᱦᱮᱸ ᱡᱚᱦᱟᱨ ᱜᱮ᱾
ᱟᱡᱸᱚᱢ ᱫᱟᱵᱮᱱ ᱜᱚᱢᱠᱮ
ᱦᱮᱸ ᱟᱸᱡᱚᱢ ᱫᱟᱞᱤᱧ ᱾ ᱟᱵᱮᱱ ᱵᱮᱱ ᱟᱸᱡᱚᱢ ᱧᱟᱢ ᱮᱫᱟ? ᱦᱮᱸ ᱱᱟᱯᱟᱭ ᱜᱮ ᱟᱵᱮᱱ ᱜᱮ ᱞᱟᱹᱭ ᱵᱮᱱ ᱟᱵᱮᱱ ᱥᱮᱱ ᱜᱮ
ᱟᱹᱞᱤᱧ ᱦᱚᱸ ᱱᱟᱯᱟᱭ ᱜᱮ
ᱟᱵᱮᱱ ᱪᱮᱫ ᱞᱮᱠᱟ ᱢᱮᱱᱟᱜ ᱵᱮᱱᱟ ᱛᱚᱵᱮ
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ
ᱟᱪᱪᱷᱟ ᱟᱪᱪᱷᱟ ᱦᱮᱸ ᱱᱟᱯᱟᱭ ᱵᱚᱱ ᱛᱟᱦᱮᱸᱱᱟ
ᱟᱹᱞᱤᱧ ᱦᱳᱭ ᱛᱟᱨᱯᱚᱨᱮ ᱱᱤᱛ ᱫᱚ ᱪᱤᱠᱟᱭ ᱫᱟᱵᱮᱱ?
ᱟᱨ ᱱᱤᱛ ᱫᱚ ᱱᱟᱦᱟᱜ ᱱᱚᱝᱠᱟ ᱚᱲᱟᱜ ᱥᱮᱫ ᱨᱮᱜᱮ ᱢᱮᱱᱟᱜ ᱞᱤᱧᱟᱹ ᱾ ᱥᱮᱨᱢᱟᱭ ᱡᱟᱹᱲᱤᱭᱮᱫ ᱛᱟᱦᱮᱱᱟ ᱛᱚ ᱟᱫᱚ ᱚᱱᱟᱛᱮ ᱚᱠᱟ ᱥᱮᱫ ᱜᱮ ᱪᱟᱞᱟᱣ ᱵᱟᱝ ᱦᱩᱭ ᱟᱠᱟᱱᱟ ᱠᱟᱹᱢᱤ ᱠᱚᱦᱚᱸ ᱾
ᱟᱪᱪᱷᱟ ᱟᱪᱪᱷᱟ ᱟᱪᱪᱷᱟ ᱛᱟᱦᱚᱞᱮ ᱚᱲᱟᱜ ᱠᱷᱚᱱ ᱜᱮ ᱨᱚᱯᱚᱲ ᱦᱩᱭᱩᱜ ᱠᱟᱱᱟ ᱵᱟᱝ
ᱦᱳᱭ ᱦᱮᱸ ᱚᱲᱟᱜ ᱠᱷᱚᱱᱜᱮ ᱨᱚᱯᱚᱲ ᱦᱩᱭᱩᱜ ᱠᱟᱱᱟ ᱟᱪᱪᱷᱟ ᱟᱵᱮᱱ ᱥᱮᱱ ᱪᱮᱫ ᱞᱮᱠᱟ ᱥᱮᱨᱢᱟ ᱦᱳᱭ ᱡᱟᱹᱲᱤ ᱣᱟᱵᱮᱱ ᱠᱟᱱᱟ ᱥᱮ ᱵᱟᱝ
ᱟᱨ ᱟᱞᱚᱵᱮᱱ ᱢᱮᱱᱟ ᱱᱤᱛ ᱦᱚᱸᱭ ᱡᱟᱹᱲᱤᱭᱮᱫ ᱜᱮᱭᱟ᱾ ᱱᱤᱛ ᱦᱚᱸ ᱡᱚᱨᱚᱜ ᱠᱟᱱ ᱜᱮᱭᱟ ᱢᱮᱱᱮᱫ-ᱟ ᱞᱤᱧ ᱢᱮᱱᱮᱫ ᱟᱹᱞᱤᱧ ᱟᱯᱮ ᱥᱮᱱ ᱫᱚ ᱢᱮᱱᱮᱜ ᱟᱹᱞᱤᱧ ᱟᱯᱮ ᱥᱮᱱ ᱫᱚ ᱵᱟᱯᱞᱟ ᱚᱲᱟᱜ ᱠᱚᱫᱚ ᱪᱟᱵᱟᱭᱮᱱᱟ ᱥᱮ ᱢᱮᱱᱟᱜ ᱜᱮᱭᱟ?
ᱵᱟᱯᱞᱟ ᱚᱲᱟᱜ ᱠᱷᱚᱱ ᱫᱚ ᱦᱟᱸᱜ ᱱᱤᱭᱟᱹ ᱜᱷᱟᱹᱲᱤᱡ ᱫᱚ ᱪᱟᱵᱟ ᱵᱟᱲᱟ ᱠᱟᱱᱟ ᱦᱟᱸᱜ
ᱟᱨ ᱪᱟᱵᱟ ᱣᱟᱠᱟᱱ ᱜᱮᱭᱟ
ᱦᱳᱭ ᱦᱮᱸ
ᱚᱠᱟ ᱟᱞᱮ ᱥᱮᱱ ᱢᱟ ᱢᱤᱫ ᱵᱟᱨ ᱛᱟᱦᱮᱸ ᱞᱮᱱ ᱜᱮᱭᱟ᱾ ᱚᱱᱟ ᱟᱥᱟᱲ ᱵᱚᱸᱜᱟ ᱫᱷᱟᱹᱵᱤᱡ ᱫᱚ ᱛᱚ ᱱᱤᱛ ᱫᱚ ᱦᱟᱸᱜ ᱪᱟᱵᱟᱣ ᱟᱠᱟᱱᱟ᱾ ᱟᱥᱟᱲ ᱵᱚᱸᱜᱟ ᱟᱯᱮ ᱥᱮᱱ ᱦᱩᱭ ᱞᱮᱱᱟ ᱥᱮ ᱵᱟᱝ?
ᱦᱮᱸ ᱱᱚᱝᱠᱟ ᱫᱚ ᱦᱟᱸᱜ ᱢᱤᱫ ᱵᱟᱨᱭᱟ ᱫᱚ ᱦᱟᱸᱜ ᱧᱮᱞ ᱧᱟᱢ ᱟᱠᱟᱱ ᱜᱮᱭᱟ ᱠᱤᱱᱛᱩ ᱟᱫᱚ ᱱᱤᱭᱟᱹ ᱜᱷᱟᱹᱲᱤᱡ ᱫᱚ ᱪᱟᱵᱟ ᱵᱟᱲᱟᱣ ᱟᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱟᱯᱮᱥᱮᱱ ᱫᱚ ᱚᱠᱟ, ᱢᱟᱱᱮ ᱚᱠᱟᱞᱮᱠᱟ ᱵᱟᱯᱞᱟ ᱠᱚᱫᱚ ᱦᱩᱭ ᱵᱟᱲᱟᱜᱼᱟ?
ᱵᱟᱯᱞᱟ ᱫᱚ ᱦᱟᱸᱜ ᱱᱟᱦᱟᱜ᱾ ᱟᱵᱩ ᱫᱚ ᱵᱟᱯᱞᱟ ᱫᱚ ᱪᱮᱫ ᱞᱮᱠᱟᱞᱤᱧ ᱢᱮᱱᱟ ᱟᱹᱞᱤᱧ ᱫᱚ ᱟᱨ ᱱᱚᱝᱠᱟ ᱟᱵᱚ ᱥᱟᱱᱛᱟᱲ ᱞᱮᱠᱟᱜᱮ ᱦᱩᱭᱩᱜᱼᱟ ᱦᱟᱸᱜ ᱟᱹᱞᱤᱧ ᱫᱚ᱾ ᱟᱹᱞᱤᱧ ᱢᱮᱱᱟ ᱵᱟᱯᱞᱟ ᱨᱮᱱᱟᱜ ᱫᱚ
ᱢᱟᱱᱮ ᱱᱚᱝᱠᱟ ᱠᱷᱮᱞ ᱧᱟᱯᱟᱢ, ᱢᱟᱱᱮ ᱟᱹᱠᱤᱨ ᱵᱟᱯᱞᱟ, ᱥᱮ ᱥᱟᱨᱥᱟᱹᱜᱩᱱ ᱵᱟᱯᱞᱟ ᱾
ᱥᱟᱨ ᱥᱟᱹᱜᱩᱱ ᱵᱟᱯᱞᱟ ᱜᱮ ᱦᱟᱸᱜ ᱟᱹᱞᱤᱧ ᱥᱮᱱ ᱫᱚ᱾ ᱵᱟᱝ ᱵᱟᱝ ᱟᱹᱞᱤᱧ ᱥᱮᱱ ᱫᱚ ᱥᱟᱨ ᱥᱟᱹᱜᱩᱱ ᱵᱟᱯᱞᱟ ᱜᱮ᱾
ᱚ ᱚᱱᱛᱮ ᱫᱚ ᱥᱟᱨ ᱥᱟᱹᱜᱩᱱ ᱵᱟᱯᱞᱟ ᱠᱚᱜᱮ ᱦᱩᱭᱩᱜᱼᱟ᱾
ᱦᱮᱸ ᱦᱮᱸ᱾
ᱟᱞᱮᱥᱱ ᱢᱟ ᱥᱟᱨ ᱥᱟᱹᱜᱩᱱ ᱵᱟᱯᱞᱟ ᱠᱚᱫᱚ ᱟᱹᱰᱤ ᱠᱚᱢ ᱦᱩᱭᱩᱜ ᱠᱟᱱᱟ ᱜᱚᱝᱠᱮ ᱱᱮᱛᱟᱨ ᱢᱟ᱾
ᱟᱪᱪᱷᱟ ᱦᱮᱸ ᱟᱫᱚ ᱱᱚᱝᱠᱟ ᱵᱮᱱ ᱧᱮᱞ ᱞᱮᱠᱷᱟᱱ ᱢᱟ ᱛᱮᱦᱤᱧ ᱜᱟᱯᱟ ᱢᱟᱠᱚ ᱟᱸᱜᱤᱨ ᱟᱹᱜᱩᱭᱮᱫ ᱠᱚᱜᱮ᱾
ᱦᱳᱭ ᱟᱸᱜᱤᱨ ᱵᱟᱯᱞᱟ ᱡᱟᱦᱟᱸ ᱫᱚ ᱠᱚᱸᱰᱮᱞ ᱧᱟᱯᱟᱢ ᱵᱟᱯᱞᱟ ᱠᱚ ᱢᱮᱛᱟᱜ ᱠᱟᱱ ᱚᱱᱟ ᱜᱮ ᱟᱹᱰᱤ ᱡᱟᱹᱥᱛᱤ ᱛᱤ ᱦᱩᱭᱩᱜ ᱠᱟᱱᱟ ᱟᱞᱮ ᱥᱮᱱ ᱢᱟ᱾
ᱦᱮᱸ ᱦᱮᱸ ᱟᱫᱚ ᱛᱮᱦᱮᱤᱧ ᱜᱟᱯᱟ ᱫᱚ ᱦᱟᱸᱜ, ᱧᱮᱞ ᱞᱮᱠᱷᱟᱱ ᱵᱮᱱ ᱚᱱᱟ ᱠᱮᱦᱟᱸ ᱰᱷᱮᱨ ᱦᱩᱭᱩᱜ ᱠᱟᱱᱟ ᱦᱩᱭ ᱢᱟ᱾
ᱦᱮᱸ
ᱟᱫᱚ ᱟᱹᱞᱤᱧ ᱥᱮᱱ ᱫᱚᱵᱮᱱ ᱧᱮᱞ ᱞᱮᱠᱷᱟᱱ ᱫᱚ ᱱᱚᱝ ᱚᱝᱠᱟ ᱡᱟᱦᱟᱸ ᱱᱚᱝᱠᱟ ᱠᱩᱸᱰᱟᱹᱞ ᱵᱟᱯᱞᱟ ᱠᱚ ᱦᱩᱭᱩᱜ ᱠᱟᱱᱟ ᱱᱚᱝᱠᱟᱱ ᱫᱚ ᱦᱟᱸᱜ ᱟᱞᱤᱧ ᱥᱮᱱ ᱫᱚ ᱵᱟᱠᱚ ᱚᱱᱩᱥ ᱯᱷᱟᱱᱫᱟ ᱥᱩᱫᱩ ᱢᱟᱱᱮ ᱱᱚᱝᱠᱟ ᱠᱚ ᱟᱸᱜᱤᱨ ᱟᱹᱜᱩ ᱠᱟᱠᱚ ᱠᱟᱱᱟ ᱟᱫᱚ ᱱᱚᱝᱠᱟ ᱩᱱᱠᱩᱣᱟᱜ ᱠᱚᱣᱟᱜ ᱚᱱᱩᱥᱴᱷᱟᱱ ᱫᱚ ᱵᱟᱝ ᱦᱩᱭᱩᱜ ᱠᱟᱱᱟ ᱦᱟᱸᱜ᱾
ᱚᱻ ᱱᱤᱝᱠᱟ ᱜᱮᱠᱚ ᱯᱟᱨᱚᱢᱮᱼᱟ᱾
ᱦᱮᱸ ᱱᱚᱝᱠᱟ ᱛᱮᱜᱮ ᱠᱩ ᱯᱟᱨᱚᱢᱮᱭᱟ ᱮᱨᱯᱚᱨ ᱧᱮᱞ ᱵᱮᱱ ᱡᱩᱫᱤ ᱟᱵᱮᱱ ᱡᱩᱫᱤ ᱵᱟᱵᱮᱱ ᱡᱟᱱᱟᱢ ᱵᱟᱲᱟᱭ ᱦᱚᱪᱚ ᱠᱚᱣᱟ ᱢᱟᱺᱡᱷᱤ ᱯᱟᱨᱟᱱᱤᱠ ᱠᱚᱦᱚᱸ ᱚᱠᱚᱭ ᱠᱚ ᱥᱩᱨᱩᱜᱼᱟ᱾ ᱠᱮ ᱟᱵᱮᱱ ᱴᱷᱮᱱ ᱫᱚ᱾
ᱚᱱᱠᱟ ᱵᱮᱯᱟᱨ ᱡᱮ ᱟᱸᱜᱤᱨ ᱟᱹᱜᱩ ᱠᱟᱛᱮ ᱦᱚᱸ ᱢᱺᱡᱷᱤ ᱯᱟᱨᱟᱱᱤᱠ ᱠᱚᱱᱚ ᱠᱷᱚᱵᱚᱨ ᱵᱟᱠᱚ ᱦᱟᱛᱟᱣᱟ ᱥᱮ ᱵᱟᱠᱚ᱾
ᱠᱷᱚᱵᱚᱨ ᱫᱚ ᱧᱮᱞ ᱵᱮᱱ ᱟᱵᱮᱱ ᱨᱮᱱ ᱟᱵᱮᱱ ᱵᱮᱱ ᱟᱹᱜᱩ ᱟᱠᱟᱫᱮᱭᱟ ᱟᱵᱮᱱ ᱵᱟᱵᱮᱱ ᱡᱟᱱᱟᱣᱟᱭ ᱠᱷᱟᱡ ᱥᱮ ᱟᱵᱮᱱ ᱨᱮᱱ ᱠᱩᱲᱤ ᱨᱮᱱ ᱟᱡ ᱜᱚᱜᱚ ᱟᱡ ᱵᱟᱵᱟ ᱡᱩᱚᱫᱤ ᱵᱟᱠᱚ ᱡᱟᱱᱟᱣ ᱠᱚᱣᱟ, ᱛᱟᱦᱚᱞᱮ ᱫᱚ ᱱᱚᱝᱠᱟ ᱫᱚ ᱦᱟᱸᱜ ᱪᱤᱟᱹ ᱠᱩ ᱟᱵᱮᱱᱟᱜ ᱴᱚᱞᱟ ᱨᱮᱱ ᱫᱚ ᱢᱟᱺᱡᱷᱤ ᱯᱟᱨᱟᱱᱤᱠ ᱛᱚᱠᱚ ᱵᱟᱠᱚ ᱥᱩᱨᱩᱜᱼᱟ ᱦᱮᱸ ᱥᱮ᱾
ᱦᱚᱸ ᱦᱚᱸᱮ ᱦᱚᱸ ᱦᱚᱸ ᱥᱮ ᱠᱟᱱ ᱜᱮᱭᱟ ᱟᱵᱮᱱ ᱡᱩᱫᱤ ᱵᱟᱵᱮᱱ ᱩᱱᱠᱩ ᱵᱟᱵᱮᱱ ᱢᱚᱱᱮ ᱭᱟᱠᱚᱣᱟ
ᱦᱮᱸ ᱦᱮᱸ ᱩᱱᱠᱩ ᱢᱟᱱᱟᱣ ᱵᱟᱛᱟᱣ ᱨᱮᱱᱟᱜ ᱛᱚ ᱢᱤᱫᱴᱮᱱ ᱤᱭᱟᱹ ᱢᱮᱱᱟᱜ ᱟᱠᱟᱫᱟ᱾
ᱦᱚᱸᱻ ᱟᱨ ᱛᱟᱨᱯᱚᱨᱮ ᱛᱟᱦᱚᱞᱮ ᱩᱱᱠᱩ ᱫᱚ ᱚᱠᱟ ᱞᱮᱠᱟ ᱵᱷᱟᱵᱛᱮ ᱡᱤᱭᱚᱱ ᱠᱚ ᱠᱷᱟᱸᱰᱟᱣᱮᱜᱼᱟ?
ᱩᱱᱠᱩ ᱫᱚ ᱦᱟᱸᱜ ᱧᱮᱞ ᱵᱮᱱ ᱡᱤᱭᱚᱱ ᱠᱷᱟᱸᱰᱟᱣ ᱫᱚ ᱧᱮᱞ ᱵᱮᱱ ᱱᱚᱜᱼᱚᱭ ᱟᱵᱮᱱ ᱵᱮᱱ ᱟᱸᱜᱤᱨ ᱟᱹᱜᱩ ᱠᱮᱫᱮᱭᱟ ᱦᱟᱸᱜ ᱛᱚ ᱧᱮᱞ ᱵᱮᱱ ᱱᱚᱝᱠᱟ ᱠᱚ ᱫᱤᱱ ᱫᱚ ᱦᱟᱸᱜ ᱵᱟᱵᱮᱱ ᱯᱩᱪᱷᱟᱹᱣ ᱠᱚᱣᱟ ᱥᱮ ᱵᱟᱵᱮᱱ ᱦᱚᱦᱚ ᱟᱠᱚᱣᱟ ᱢᱟᱹᱡᱷᱤ ᱯᱟᱨᱟᱱᱤᱠ ᱦᱚᱸ᱾ ᱟᱫᱚ ᱦᱟᱸᱜ ᱧᱮᱞ ᱵᱮᱱ ᱱᱚᱝᱠᱟᱱ ᱫᱤᱱ ᱦᱟᱸᱜ ᱦᱩᱭᱩᱜ ᱠᱟᱱᱟ ᱟᱵᱮᱱ ᱨᱮᱱ ᱮᱸ ᱜᱤᱫᱽᱨᱟᱹ ᱯᱤᱫᱽᱨᱟᱹ ᱡᱚᱠᱷᱚᱱ ᱠᱚ ᱡᱟᱱᱟᱢᱚᱜ-ᱟ ᱥᱮ ᱱᱚᱝᱠᱟᱱ ᱥᱳᱢᱚᱭ ᱫᱚ ᱦᱟᱸᱜ ᱵᱮᱱ ᱦᱚᱦᱚ ᱟᱠᱚ ᱠᱟᱱᱟ᱾
ᱦᱮᱸ
ᱦᱮᱸ ᱟᱫᱚ ᱚᱱᱟ ᱠᱷᱟᱹᱛᱤᱨ ᱫᱚ ᱦᱟᱸᱜ ᱟᱞᱮ ᱥᱮᱱ ᱫᱚ ᱱᱚᱝᱠᱟ ᱞᱮᱱ ᱮᱸ ᱵᱮᱱᱟᱣ ᱠᱟᱜ ᱦᱟᱸᱜ᱾ ᱟᱹᱨᱤᱪᱟᱹᱞᱤ ᱫᱚ ᱡᱮ ᱟᱵᱮᱱ ᱡᱩᱫᱤ ᱞᱟᱦᱟᱨᱮ ᱵᱟᱵᱮᱱ ᱡᱟᱱᱟᱣ ᱠᱚᱣᱟ ᱟᱨ ᱡᱚᱠᱷᱚᱱ ᱟᱵᱮᱱ ᱜᱤᱫᱽᱨᱟᱹ ᱡᱟᱱᱟᱢ ᱥᱚᱢᱚᱭ ᱵᱮᱱ ᱦᱚᱦᱚ ᱟᱠᱚᱣᱟ ᱛᱟᱦᱞᱮ ᱛᱚᱠᱷᱚᱱ ᱫᱚ ᱦᱟᱸᱜ ᱟᱵᱮᱱ ᱫᱚ ᱠᱤᱱᱛᱩ ᱥᱟᱠᱲᱟ ᱵᱮᱱᱟ ᱠᱚ ᱥᱮᱠᱚ ᱱᱚᱝᱠᱟᱱ ᱰᱟᱸᱰᱚᱢ ᱵᱮᱱᱟ ᱠᱚ ᱠᱤᱱᱛᱩ ᱦᱟᱸᱜ᱾
ᱦᱩᱸ ᱦᱩᱸ ᱦᱩᱸ ᱦᱩᱸ ᱟᱪᱪᱷᱟ ᱟᱞᱮ ᱥᱮᱫ ᱢᱟ ᱟᱹᱜᱩ ᱠᱮᱫᱮᱭᱟ ᱵᱮᱱ ᱟᱹᱜᱩ ᱠᱟᱛᱮᱫ ᱜᱮ ᱢᱚᱴᱟᱢᱩᱴᱤ ᱢᱤᱫ ᱦᱟᱴ ᱵᱷᱤᱛᱤᱨ ᱛᱮ ᱢᱤᱫ ᱥᱚᱯ ᱛᱟ ᱵᱷᱤᱛᱤᱨ ᱛᱮ ᱪᱤᱠᱠᱟ ᱦᱩᱭᱩᱜᱼᱟ ᱩᱱᱠᱩ ᱠᱚ ᱞᱟᱹᱭ ᱟᱠᱚ ᱦᱩᱭᱩᱜᱼᱟ ᱢᱚᱹᱸᱡᱷᱤ ᱞᱟᱹᱭ ᱦᱩᱭᱩᱜᱼᱟ ᱤᱧᱢᱟ ᱱᱚᱠᱟ ᱱᱚᱠᱟᱧ ᱠᱟᱹᱢᱤ ᱠᱮᱫᱼᱟ᱾
ᱦᱮᱸ ᱦᱮᱸ᱾
ᱦᱚᱲᱤᱧ ᱢᱤᱫ ᱦᱚᱯᱚᱱ ᱮᱨᱟᱧ ᱟᱹᱜᱩ ᱟᱠᱟᱫᱮᱭᱟ, ᱛᱟᱦᱚᱞᱮ ᱢᱟ ᱩᱱᱠᱩ ᱠᱷᱚᱵᱚᱨ ᱵᱷᱮᱡᱟᱭ ᱢᱮ ᱞᱟᱹᱭ ᱟᱠᱚ ᱢᱮ ᱡᱮ ᱮᱴᱟᱜ ᱠᱚᱨᱮ ᱫᱚ ᱟᱞᱚᱯᱮ ᱯᱟᱸᱡᱟᱭᱮᱭᱟ, ᱟᱞᱮ ᱱᱚᱰᱮ ᱢᱮᱱᱟᱭᱟ᱾ ᱟᱨ ᱟᱯᱮ ᱦᱮᱡ ᱠᱟᱛᱮᱜ ᱥᱟᱵ ᱥᱟᱢᱴᱟᱣ ᱠᱟᱭ ᱯᱮ ᱱᱤᱝᱠᱟᱹ
ᱟᱨ ᱟᱞᱮᱥᱮᱱ ᱫᱚ ᱦᱟᱸᱜ ᱦᱮᱸ ᱟᱨ ᱟᱞᱮ ᱥᱮᱫ ᱵᱮᱱ ᱧᱮᱞ ᱞᱮᱠᱷᱟᱱ ᱫᱚ ᱡᱮ ᱢᱟᱺᱡᱷᱤ ᱯᱟᱨᱟᱱᱤᱠ ᱫᱚᱦᱟᱸᱜ ᱠᱷᱚᱵᱚᱨ ᱫᱚ ᱱᱟᱦᱟᱜ ᱵᱟᱭ ᱠᱩᱞᱟ, ᱮ ᱟᱵᱮᱱ ᱜᱮ ᱦᱟᱸᱜ ᱥᱮ ᱠᱩᱲᱤ ᱨᱮᱱ ᱟᱡ ᱜᱚᱜᱚ ᱟᱡ ᱵᱟᱵᱟ ᱜᱮ ᱦᱟᱸᱜ ᱠᱷᱚᱵᱚᱨ ᱧᱟᱢ ᱠᱟᱛᱮᱱ ᱮᱸ ᱰᱟᱭᱨᱮᱠᱴ ᱢᱟᱺᱡᱷᱤ ᱴᱷᱮᱱ ᱠᱤᱱ ᱪᱟᱞᱟᱣᱮᱱ ᱜᱤ᱾
ᱦᱳᱭ᱾
ᱦᱮᱸ ᱢᱟᱺᱡᱷᱤ ᱴᱷᱮᱱ ᱪᱟᱞᱟᱣ ᱠᱟᱛᱮᱜ ᱛᱟᱦᱚᱞᱮ ᱠᱤᱱ ᱚᱝᱠᱟ ᱠᱤᱱ ᱨᱚᱯᱚᱲᱚᱜᱼᱟ ᱱᱚᱝᱠᱟ ᱟᱞᱤᱧ ᱨᱮᱱ ᱠᱩᱲᱤ ᱱᱚᱛᱮ ᱦᱮᱡ ᱮᱢᱟᱱ ᱠᱟᱱᱟ᱾ ᱥᱮ ᱪᱮᱱ?
ᱦᱮᱸ
ᱦᱩᱸ ᱟᱫᱚ ᱮᱨᱯᱚᱨ ᱢᱟᱺᱡᱷᱤ ᱦᱚᱸ ᱡᱩᱫᱤ ᱟᱢ ᱵᱟᱢ ᱡᱟᱱᱟᱣ ᱫᱚᱦᱚ ᱠᱟᱭᱟ ᱩᱱᱤ ᱦᱚᱸᱛᱚᱭ ᱢᱮᱱᱟ ᱦᱟᱜ ᱛᱟᱦᱚᱞᱮ ᱟᱹᱞᱤᱧ ᱥᱮᱱ ᱫᱚ ᱚᱠᱚᱨᱤᱡ ᱵᱟᱹᱞᱤᱧ ᱟᱹᱭ ᱠᱟᱹᱣ ᱠᱟ. ᱫᱮ ᱦᱟᱸᱜ ᱟᱹᱞᱤᱧᱟᱜ ᱱᱚᱛᱮ ᱫᱚ
ᱦᱩᱸ
ᱦᱮᱸ ᱱᱚᱝᱠᱟ ᱢᱤᱫᱴᱮᱱ ᱥᱚᱢᱚᱥᱥᱟ ᱢᱤᱫᱴᱮᱱ ᱛᱤᱸᱜᱩᱜ ᱠᱟᱱᱟ ᱟᱹᱞᱤᱧ ᱥᱮᱱ ᱞᱤᱧ ᱧᱮᱞ ᱮᱫᱟ᱾
ᱚ ᱢᱟᱱᱮ ᱢᱟᱺᱡᱷᱤ ᱡᱩᱫᱤ ᱵᱟᱭ ᱞᱟᱹᱭᱼᱭᱟ ᱡᱟᱦᱟᱸᱭ ᱟᱸᱜᱤᱨ ᱟᱹᱜᱩ ᱟᱠᱟᱫᱮᱭᱟ᱾
ᱦᱮᱸ ᱢᱚᱱᱮ ᱠᱟᱵᱮᱱ ᱟᱵᱮᱱ ᱟᱞᱤᱧ ᱞᱤᱧ ᱟᱸᱜᱤᱨᱜᱩ ᱟᱠᱟᱫᱮᱭᱟ ᱢᱤᱫᱽᱴᱮᱱ ᱮᱴᱟᱜ ᱦᱚᱯᱚᱱ ᱮᱨᱟ᱾ ᱦᱮᱸ ᱟᱨ ᱟᱹᱞᱤᱧ ᱫᱚ ᱢᱟᱺᱡᱷᱤ ᱯᱟᱨᱟᱱᱤᱠ ᱦᱚᱸ ᱵᱟᱹᱞᱤᱧ ᱡᱟᱱᱟᱣ ᱟᱠᱟᱫ ᱠᱚᱣᱟ᱾ ᱟᱹᱞᱤᱧ ᱦᱟᱯᱮ ᱦᱟᱯᱮ ᱛᱮ ᱚᱲᱟᱜ ᱨᱮᱞᱤᱧ ᱟᱹᱜᱩ ᱠᱟᱫᱮᱭᱟ ᱫᱚᱦᱚ ᱠᱟᱫᱮ ᱟᱞᱤᱧ ᱮᱨᱯᱚᱨ ᱠᱩᱲᱤᱨᱮᱱ ᱟᱭᱩ ᱵᱟᱵᱟ ᱡᱩᱫᱤ ᱠᱚ ᱦᱤᱡᱩᱜ ᱠᱷᱟᱱ ᱢᱟ ᱫᱚ ᱰᱟᱭᱨᱮᱠᱴ ᱛᱚ ᱦᱟᱸᱜ ᱞᱤᱧ ᱴᱷᱮᱱ ᱫᱚ ᱵᱟᱠᱚ ᱦᱤᱡᱩᱜ-ᱟ᱾
ᱵᱟᱠᱚ ᱦᱤᱡᱩᱜ-ᱟ᱾
ᱦᱮᱸ ᱢᱟᱺᱡᱷᱤ ᱯᱟᱨᱟᱱᱤᱠ ᱴᱮᱱ ᱜᱮ ᱱᱤᱥᱪᱚᱭ ᱠᱷᱚᱵᱚᱨ ᱠᱚ ᱦᱟᱛᱟᱣᱟ ᱦᱟᱸᱜ
ᱦᱩᱸ ᱩᱱᱠᱩ ᱴᱷᱮᱱ ᱜᱮ ᱠᱷᱚᱵᱚᱨ ᱠᱚ ᱦᱟᱛᱟᱣᱟ᱾
ᱦᱮᱸ ᱟᱫᱚ ᱦᱟᱸᱜ ᱱᱚᱝᱠᱟ ᱡᱩᱫᱤ ᱟᱹᱞᱤᱧ ᱵᱟᱹᱞᱤᱧ ᱡᱟᱱᱟᱣ ᱠᱚ ᱠᱷᱟᱱ ᱫᱚ ᱩᱱᱠᱩ ᱫᱚ ᱦᱚ ᱵᱟᱠᱚ ᱵᱟᱲᱟᱭᱟ ᱛᱚ ᱚᱱᱟ ᱠᱷᱟᱹᱛᱤᱨ ᱛᱮ ᱩᱱᱠᱩ ᱦᱚᱸ ᱟᱫᱚ ᱵᱟᱠᱚ ᱥᱩᱨᱩᱜ ᱠᱟᱱᱟ ᱠᱤᱱᱛᱩ ᱛᱚ ᱱᱚᱝᱠᱟᱱ ᱥᱚᱢᱟᱭ ᱫᱚ
ᱵᱟᱠᱚ ᱥᱩᱨᱩᱜ-ᱟ ᱵᱟᱵᱮᱱ ᱞᱟᱹᱭᱟᱠᱚ ᱞᱮᱠᱷᱟᱱ ᱫᱚ ᱪᱤᱠᱟ ᱠᱚ ᱥᱩᱨᱩᱜ-ᱟ᱾
ᱦᱮᱸ ᱦᱮᱸ ᱱᱚᱜᱝᱠᱟᱱ ᱢᱤᱫᱽᱴᱮᱱ ᱥᱚᱢᱚᱥᱥᱟ ᱨᱮᱠᱚ ᱛᱟᱦᱮᱱ ᱠᱟᱱᱟ ᱟᱨᱠᱤ
ᱦᱮᱸ ᱟᱫᱚ ᱚᱱᱟᱛᱮ ᱫᱷᱤᱨᱮ ᱫᱷᱤᱨᱮ ᱢᱟᱺᱡᱷᱤ ᱯᱟᱨᱟᱱᱤᱠ ᱠᱚᱣᱟᱜ ᱡᱟᱦᱟᱸ ᱢᱟᱱᱟᱣ ᱵᱟᱛᱟᱣ ᱨᱟᱭ ᱠᱚ ᱵᱟᱹᱭ ᱵᱟᱹᱭᱛᱮ ᱟᱫ ᱤᱫᱤᱜ ᱠᱟᱱᱟ᱾
ᱟᱫ ᱤᱫᱤᱜ ᱠᱟᱱ ᱛᱟᱵᱚᱱᱟ ᱦᱮᱸ
ᱱᱟᱣᱟ ᱦᱟᱹᱞᱤ ᱡᱩᱣᱟᱹᱱ ᱟᱵᱚ ᱠᱚᱲᱟ ᱠᱚ ᱵᱟᱵᱚᱱ ᱢᱚᱱᱮᱭᱟᱜ ᱠᱟᱱᱟ ᱩᱱᱠᱩ ᱠᱚᱣᱟᱜ
ᱦᱩᱸ ᱛᱟᱦᱮᱱ ᱥᱮ ᱟᱵᱚᱣᱟᱜ ᱥᱚᱢᱟᱡᱽ ᱦᱚᱸ ᱵᱟᱵᱩᱱ ᱩᱭᱦᱟᱹᱨ ᱮᱫᱟ ᱡᱮ ᱚᱠᱟ ᱪᱮᱫ ᱞᱮᱠᱟ ᱛᱮᱵᱚᱱ ᱪᱤᱠᱟᱭᱟ᱾
ᱦᱩᱸ ᱚᱱᱠᱟ ᱠᱟᱛᱮᱜ ᱛᱟᱦᱚᱞᱮ ᱛᱤᱱᱟᱹᱜ ᱜᱟᱱ ᱵᱚᱱ ᱛᱟᱭᱚᱢᱚᱜ ᱠᱟᱱᱟ ᱥᱮᱵᱚᱱ ᱞᱟᱦᱟᱜ ᱠᱟᱱᱟ ᱟᱵᱚᱣᱟᱜ ᱟᱵᱤᱱᱟᱜ ᱢᱚᱛ ᱢᱟᱱᱮ ᱢᱮᱱᱛᱮ
ᱦᱮᱸ ᱟᱹᱞᱤᱧ ᱥᱮᱱ ᱠᱷᱚᱱ ᱫᱚᱞᱤᱧ ᱢᱮᱱᱟ ᱱᱚᱝᱠᱟ ᱛᱮᱫᱚ ᱟᱹᱰᱤ ᱟᱸᱴ ᱞᱤᱪᱟᱹᱲ ᱥᱮᱵᱚᱱ ᱛᱟᱭᱚᱢᱚᱜ ᱠᱟᱱ ᱜᱮᱭᱟ ᱟᱨ ᱟᱨ ᱱᱤᱛᱚᱜ ᱵᱮᱱ ᱧᱮᱞ ᱞᱮᱠᱷᱟᱱ ᱟᱵᱮᱱ ᱵᱟᱯᱞᱟ ᱢᱟᱛᱚ ᱱᱚᱝᱠᱟ ᱦᱩᱭᱩᱜ ᱠᱟᱱ ᱜᱮᱭᱟ ᱟᱨ ᱢᱤᱫ ᱥᱮᱱ ᱠᱷᱚᱱ ᱵᱮᱱ ᱧᱮᱞ ᱞᱮᱠᱷᱟᱱ ᱞᱤᱪᱟᱹᱲ ᱥᱮᱱ ᱠᱷᱚᱱ ᱱᱚᱝᱠᱟ ᱢᱤᱫᱴᱮᱱ ᱯᱨᱳᱜᱨᱟᱢ ᱠᱚ ᱡᱟᱦᱟ ᱡᱚᱦᱳᱜ ᱠᱟᱱ ᱛᱟᱵᱚᱱᱟ ᱦᱩᱞ ᱵᱟᱠᱷᱨᱟ ᱛᱮ ᱡᱟᱦᱟᱱᱟᱜ ᱵᱟᱠᱷᱨᱟ ᱛᱮᱜᱮ ᱢᱤᱫᱴᱮᱱ ᱚᱱᱩᱥᱴᱷᱟᱱ ᱯᱨᱳᱜᱨᱟᱢ ᱠᱚ ᱫᱚᱦᱚᱭ ᱛᱟᱦᱮᱱᱟ ᱱᱟᱭᱤᱴ ᱨᱮ
ᱦᱮᱸ
ᱦᱮᱸ ᱛᱚ ᱚᱸᱰᱮ ᱵᱮᱱ ᱧᱮᱞ ᱠᱚᱣᱟ ᱢᱤᱫᱴᱮᱱ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱡᱟᱦᱟᱸᱭ ᱠᱚ ᱟᱨᱠ ᱵᱮᱱ ᱧᱮᱞᱮᱫ ᱠᱚᱜᱮᱭᱟ ᱥᱳᱥᱟᱞ ᱢᱤᱰᱤᱭᱟ ᱨᱮ ᱪᱷᱟᱯᱨᱤ ᱠᱚ ᱢᱮᱛᱟ ᱠᱚ ᱠᱟᱱᱟ
ᱦᱮᱸ ᱦᱩ ᱦᱮᱸ
ᱦᱮᱸ ᱱᱚᱜᱝᱠᱟᱱ ᱠᱚ ᱢᱟᱹᱭ ᱵᱟᱹᱵᱩ ᱠᱷᱟᱹᱛᱤᱨ ᱛᱮ ᱟᱨᱦᱚᱸ ᱵᱮᱥᱤ ᱟᱹᱞᱤᱧ ᱫᱚᱞᱤᱧ ᱢᱚᱱᱮᱭᱮᱫᱟ ᱡᱮ ᱞᱤᱪᱟᱹᱲ ᱥᱮᱱ ᱵᱚᱱ ᱪᱟᱞᱟᱜ ᱠᱟᱱᱟ
ᱦᱮᱸ ᱚᱱᱟ ᱫᱚ ᱥᱟᱹᱨᱤ ᱜᱮ ᱮᱠᱫᱚᱢ ᱞᱮᱤᱪᱟᱲ ᱥᱮᱱ ᱜᱮᱠᱚ ᱦᱤᱡᱩᱜ ᱠᱟᱱᱟ ᱵᱟᱭ ᱵᱟᱭ ᱛᱮ ᱟᱵᱚᱣᱟᱜ ᱟᱛᱳ ᱚᱲᱟᱜ ᱨᱮᱱᱟᱜ ᱡᱟᱦᱟᱸ ᱢᱺᱡᱷᱤ ᱯᱟᱨᱟᱱᱤᱠ ᱢᱮᱱᱟᱜ ᱛᱟᱵᱚᱱᱟ ᱢᱟᱱᱟᱣ ᱵᱟᱛᱟᱣ ᱯᱚᱨᱤᱠᱟᱴᱷᱟᱢᱳ ᱡᱟᱦᱟᱸᱟ ᱠᱚ ᱚᱱ ᱠᱚᱫᱚ ᱵᱟᱹᱭ ᱵᱟᱹᱭ ᱛᱮ ᱛᱟᱦᱮᱱᱟ ᱥᱮ ᱵᱟᱝ ᱛᱟᱦᱮᱱᱟ ᱪᱮᱫ ᱞᱮᱠᱟ ᱵᱤᱱ ᱢᱚᱱᱮᱭᱟ
ᱛᱟᱦᱮᱸ ᱫᱚ ᱧᱮᱞ ᱵᱮᱱ ᱟᱹᱞᱤᱧ ᱥᱮᱱ ᱠᱷᱚᱱ ᱫᱚᱞᱤᱧ ᱢᱮᱱ ᱜᱮᱭᱟ ᱛᱟᱦᱮᱱ ᱜᱮᱭᱟ ᱛᱚ
ᱦᱩᱸ
ᱦᱟᱯᱮᱱ ᱫᱤᱱᱨᱮ ᱱᱩᱠᱩ ᱡᱩᱫᱤ ᱟᱵᱮᱱ
ᱱᱚᱝᱠᱟ ᱜᱮ ᱡᱩᱫᱤ ᱪᱟᱞᱟᱜᱼᱟ ᱛᱚ ᱟᱹᱞᱤᱧ ᱥᱮᱱ ᱠᱷᱚᱱ ᱫᱚᱞᱤᱧ ᱢᱮᱱᱟ ᱟᱫᱚ ᱱᱚᱝᱠᱟ ᱫᱚ ᱦᱟᱸᱜ ᱵᱟᱥᱮᱱ ᱪᱚ ᱟᱵᱚᱣᱟᱜ ᱢᱟᱺᱡᱷᱤ ᱯᱟᱨᱟᱱᱤᱠ ᱟᱨ ᱚᱱᱠᱟ ᱫᱚ ᱵᱟᱝ ᱛᱟᱦᱮᱱ ᱛᱟᱵᱚᱱᱟ ᱟᱵᱚᱣᱟᱜ ᱥᱚᱢᱟᱡᱽ ᱫᱚ ᱦᱟᱸᱜ
ᱦᱳ ᱦᱳᱭ
ᱡᱩᱫᱤ ᱦᱟᱯᱮᱱ ᱫᱤᱱ ᱨᱮ ᱱᱤᱭᱟᱹ ᱡᱤᱱᱤᱥ ᱵᱟᱝ ᱵᱚᱱᱫᱚᱜᱼᱟ ᱟᱨᱠᱤ ᱟᱹᱞᱤᱧ ᱥᱮᱱ ᱠᱷᱚᱱ ᱫᱚ ᱱᱤᱭᱟᱹ ᱠᱟᱛᱷᱟ ᱞᱤᱧ ᱢᱮᱱ ᱚᱪᱚ ᱠᱮᱫᱟ᱾
ᱦᱩᱸ ᱦᱩᱸ ᱦᱩᱸ ᱱᱚᱝᱠᱟ ᱜᱮ ᱡᱩᱫᱤ ᱫᱤᱱ ᱜᱮ ᱪᱟᱞᱟᱜ ᱛᱟᱵᱚᱱᱟ ᱯᱟᱨᱚᱢ ᱤᱫᱤᱜᱼᱟ ᱵᱟᱵᱚᱱ ᱢᱟᱱᱟᱣ ᱵᱟᱛᱟᱣ ᱠᱚᱣᱟ ᱢᱟᱺᱡᱷᱤ ᱯᱟᱨᱟᱱᱤᱠ ᱠᱚ ᱛᱟᱦᱚᱞᱮ ᱠ ᱠᱷᱟᱱ ᱫᱚ ᱵᱟᱹᱭ ᱵᱟᱹᱭ ᱛᱮ ᱢᱟᱹᱡᱷᱤ ᱯᱟᱨᱟᱱᱤᱠ ᱠᱚᱦᱚ ᱠᱩ ᱟᱫᱚᱜᱼᱟ ᱦᱮᱸ ᱩᱱᱠᱩ ᱦᱚᱸ ᱢᱮᱱᱟᱜ ᱠᱚ ᱤᱧᱢᱟ ᱵᱟᱠᱚ
ᱜᱤᱫᱽᱨᱟᱹ ᱢᱟᱱᱮ ᱱᱟᱦᱟᱜ ᱡᱩᱜᱽ ᱨᱮᱱ ᱜᱤᱫᱽᱨᱟᱹ ᱵᱮᱱ ᱧᱮᱞ ᱞᱮᱠᱷᱟᱱ ᱵᱟᱝᱢᱟᱠᱚ ᱵᱟᱲᱟᱭ ᱟᱵᱚᱣᱟᱜ ᱵᱟᱯᱞᱟ ᱯᱟᱨᱚᱢᱚᱜᱼᱟ ᱪᱤᱠᱟ ᱛᱮ ᱵᱟᱝ ᱢᱟᱠᱚ ᱵᱟᱲᱟᱭ ᱟᱵᱚ ᱵᱷᱟᱸᱰᱟᱱ ᱪᱤᱠᱟᱹ ᱵᱚᱱ ᱯᱟᱨᱚᱢᱟ ᱪᱮᱫ ᱵᱚᱱ ᱪᱤᱠᱟᱹᱭ ᱜᱮᱭᱟ ᱵᱷᱟᱸᱰᱟᱱ ᱨᱮ ᱢᱟᱱᱮ ᱚᱱᱟ ᱠᱚ ᱨᱮᱱᱟᱜ ᱫᱚ ᱠᱳᱱᱳ ᱥᱚᱢᱟᱡᱽ ᱨᱮᱱᱟᱜ ᱠᱳᱱᱳ ᱱᱚᱝᱠᱟᱱ ᱵᱟᱲᱟᱭ ᱡᱤᱱᱤᱥ ᱫᱚ ᱵᱟᱹᱱᱩᱜ ᱛᱟᱠᱚᱣᱟ ᱟᱹᱞᱤᱧ ᱥᱮᱱ ᱠᱷᱚᱱ ᱫᱚ ᱯᱟᱥᱮᱡ ᱞᱤᱧ ᱢᱚᱱᱮ ᱪᱚᱭ ᱮᱫᱟ
ᱦᱩᱸ ᱦᱩᱸ
ᱚ ᱚᱱᱟ ᱠᱷᱟᱛ ᱦᱮᱸ ᱚᱱᱟ ᱠᱷᱟᱹᱛᱤᱨ ᱛᱮᱞᱤᱧ ᱢᱮᱱᱫᱟ ᱡᱮ ᱱᱤᱭᱟᱹ ᱠᱩᱡ ᱵᱟᱹᱜᱤ ᱠᱷᱟᱱ ᱫᱚᱵᱚᱱ ᱢᱟᱥᱮᱡ ᱥᱚᱢᱟᱡᱽ ᱫᱚ ᱴᱷᱤᱠᱚᱜ ᱛᱟᱵᱚᱱᱟ ᱟᱨ ᱵᱟᱵᱚᱱ ᱵᱟᱹᱜᱤ ᱠᱷᱟᱱ ᱫᱚ ᱦᱟᱸᱜ ᱟᱨᱚ ᱞᱤᱪᱟᱹᱲ ᱥᱮᱱ ᱜᱮ ᱪᱟᱞᱟᱜ ᱛᱟᱵᱚᱱᱟ
ᱦᱮᱸ ᱟᱫᱚ ᱟᱵᱚ ᱵᱚᱱ ᱨᱤᱠᱟᱹᱭᱟ ᱚᱠᱟ ᱞᱮᱠᱟ ᱵᱷᱟᱵ ᱛᱮ ᱟᱵᱚᱣᱟᱜ ᱟᱹᱨᱩ ᱯᱷᱮᱨᱟᱣ ᱫᱟᱲᱮᱭᱟᱜ ᱵᱚᱱ ᱥᱮᱫᱟᱭ ᱨᱮᱭᱟᱜ ᱟᱹᱨᱤ ᱪᱟᱹᱞᱤ
ᱦᱩᱸ ᱦᱩᱸ
ᱛᱟᱦᱚᱞᱮ ᱠᱷᱟᱱ ᱟᱵᱚ ᱦᱚᱭᱛᱚ ᱟᱵᱚᱣᱟᱜ ᱥᱮᱫᱟᱭ ᱞᱮᱠᱟᱱᱟᱜ ᱛᱟᱲᱟᱢ ᱰᱟᱦᱟᱨ ᱛᱮᱵᱚ ᱛᱟᱲᱟᱢ ᱫᱟᱲᱮᱭᱟᱜᱼᱟ
ᱦᱩᱸ
ᱟᱫᱚ ᱪᱮᱫ ᱵᱚᱱ ᱪᱤᱠᱟᱹᱭ ᱞᱮᱠᱷᱟᱱ ᱵᱚᱱ ᱥᱮᱫᱟᱭ ᱰᱟᱦᱟᱨ ᱵᱚᱱ ᱟᱵᱚ ᱵᱚᱱ ᱨᱩᱣᱟᱹᱲ ᱟᱜᱩ ᱫᱟᱲᱮᱭᱟᱜᱼᱟ
ᱟᱪᱪᱷᱟ ᱟᱹᱞᱤᱧ ᱥᱮᱱ ᱠᱷᱚᱱ ᱫᱚᱞᱤᱧ ᱢᱮᱱᱫᱟ ᱪᱤᱠᱟᱹ ᱫᱚ ᱧᱮᱞ ᱵᱮᱱ ᱟᱵᱚ ᱥᱚᱢᱟᱡ ᱨᱮᱫᱚ ᱦᱟᱸᱜ ᱧᱮᱞ ᱵᱮᱱ ᱟᱭᱢᱟ ᱜᱮ ᱱᱚᱝᱠᱟ ᱮᱸ ᱢᱮᱱᱟᱜ ᱵᱚᱱᱟ ᱟᱭᱢᱟ ᱥᱚᱝᱜᱚᱴᱷᱚᱱ ᱢᱮᱱᱟᱜ ᱵᱚᱱᱟ ᱜᱟᱶᱛᱟ ᱢᱮᱱᱟᱜ ᱵᱚᱱᱟ ᱦᱮᱸ
ᱦᱩᱸ ᱦᱩᱸ ᱦᱩᱸ,
ᱟᱵᱚ ᱡᱩᱫᱤ ᱢᱚᱱᱮᱭ ᱠᱟᱜ ᱵᱮᱱ ᱱᱚᱜᱼᱚᱭ ᱫᱟᱨᱟᱭ ᱠᱟᱱ ᱱᱚᱭᱮ ᱟᱜᱚᱥᱴ ᱡᱟᱦᱟᱸ ᱟᱵᱚᱣᱟᱜ ᱵᱤᱥᱥᱚ ᱟᱹᱫᱤᱵᱟᱹᱥᱤ ᱫᱤᱵᱚᱥ ᱱᱚᱝᱠᱟᱱ ᱢᱤᱫᱴᱮᱱ ᱢᱟᱨᱟᱝ ᱡᱟᱦᱟᱱᱟᱜ ᱚᱱᱩᱥᱴᱷᱟᱱ ᱟᱵᱚ ᱥᱟᱱᱛᱟᱞ ᱥᱚᱢᱟᱡᱽ ᱨᱮᱱᱟᱜ ᱛᱟᱦᱮᱱᱟ
ᱦᱩᱸ
ᱟᱵᱚ ᱡᱩᱫᱤ ᱢᱤᱫ ᱡᱟᱭᱜᱟ ᱨᱮ ᱟᱵᱮᱱ ᱦᱚᱸ ᱟᱵᱮᱱᱟᱜ ᱯᱚᱱᱚᱛ ᱠᱷᱚᱱ ᱡᱩᱫᱤᱵᱮᱱ ᱟᱹᱜᱩ ᱠᱮᱫ ᱠᱚᱣᱟ᱾ ᱠᱚᱣᱟ ᱦᱚᱲ ᱟᱞᱤᱧ ᱦᱚᱸ ᱟᱹᱞᱤᱧᱟᱜ ᱯᱚᱱᱚᱛ ᱠᱷᱚᱱᱞᱤᱤᱧ ᱤᱫᱤ ᱠᱮᱫ ᱠᱚᱣᱟ ᱱᱚᱝᱠᱟ ᱡᱩᱫᱤ ᱢᱤᱫ ᱡᱟᱭᱜᱟ ᱨᱮᱵᱚᱱ ᱡᱩᱢᱤᱫᱚᱜᱼᱟ ᱱᱚᱝᱠᱟ ᱡᱩᱢᱤᱫ ᱡᱩᱢᱤᱫ ᱛᱮᱜᱮ ᱡᱩᱫᱤ ᱵᱚᱱ ᱫᱟᱲᱮᱭᱟᱜ ᱠᱷᱟᱱ ᱫᱚᱵᱚᱱ ᱮᱸ ᱨᱟᱠᱟᱵ ᱫᱟᱲᱮᱭᱟᱜᱼᱟ ᱟᱨ ᱵᱟᱝᱠᱷᱟᱱ ᱫᱚ ᱟᱹᱞᱤᱧ ᱫᱚᱞᱤᱧ ᱢᱮᱱᱫᱟ ᱞᱤᱪᱟᱹᱲ ᱨᱮᱜᱮᱵᱚᱱ ᱛᱟᱦᱮᱱᱟ᱾
ᱞᱤᱪᱟᱹᱲ ᱨᱮᱜᱮ ᱠᱚ ᱛᱟᱦᱮᱱᱟ᱾
ᱦᱮᱸ ᱧᱮᱞ ᱵᱮᱱ ᱮᱢᱚᱱ ᱧᱮᱞᱚᱜ ᱠᱟᱱᱟ ᱮᱸ ᱢᱚᱱᱮ ᱠᱚᱟᱜᱵᱮᱱ ᱟᱵᱮᱱ ᱦᱚᱸ ᱥᱚᱢᱟᱡᱽ ᱞᱟᱹᱜᱤᱫ ᱵᱮᱱ ᱞᱟᱹᱲᱦᱟᱹᱭ ᱠᱟᱱᱟ ᱟᱹᱞᱤᱧ ᱦᱚᱸ ᱥᱚᱢᱟᱡᱽ ᱞᱟᱹᱜᱤᱫ ᱞᱤᱧ ᱞᱟᱹᱲᱦᱟᱹᱭ ᱠᱟᱱᱟ᱾ ᱟᱵᱮᱱ ᱵᱮᱱ ᱟᱲᱤᱭᱮᱫᱟ ᱫᱟᱜ ᱟᱞᱤᱧ ᱦᱚᱞᱤᱧ ᱟᱲᱤᱭᱮᱫᱟ᱾ ᱟᱨ ᱟᱵᱮᱱ ᱜᱮᱵᱮᱱ ᱧᱮᱞ ᱵᱮᱱ ᱟᱨ ᱢᱚᱬᱮ ᱦᱚᱲ ᱠᱚ ᱫᱟᱜ ᱠᱚ ᱦᱩᱲ ᱜᱤᱰᱤ ᱠᱟᱛᱟᱵᱮᱱ ᱠᱟᱱᱟ ᱟᱫᱚ ᱱᱚᱝᱠᱟ ᱛᱮᱫᱚ ᱦᱟᱸᱜ ᱱᱚᱝᱠᱟ ᱫᱚ ᱟᱵᱚ ᱫᱚ ᱰᱚᱵᱷᱟᱜ ᱜᱮ ᱦᱩᱭᱩᱜ ᱠᱟᱱ ᱛᱟᱵᱳᱱᱟ ᱦᱮᱸ ᱢᱟᱱᱮ ᱥᱚᱢᱟᱡ ᱨᱮᱱᱟᱜ ᱛᱷᱚ᱾
ᱥᱮ ᱠᱟᱹ ᱦᱮᱸ ᱦᱮᱸ ᱟᱹᱰᱤ ᱜᱟᱱ ᱢᱟᱱᱮ ᱡᱮᱨᱚᱠᱚᱢ ᱧᱮᱞᱚᱜ ᱠᱟᱱᱟ᱾ ᱟᱵᱚ ᱣᱟᱜ ᱟᱱᱟᱴ ᱠᱤᱱᱛᱩ ᱵᱟᱹᱭ ᱵᱟᱹᱭᱛᱮ, ᱟᱵᱚ ᱥᱚᱢᱟᱡᱽ ᱪᱮᱛᱟᱱ ᱨᱮᱜᱮ ᱰᱷᱮᱨᱚᱜ ᱠᱟᱱ ᱜᱮᱭᱟ᱾
ᱦᱩᱸ ᱦᱩᱸ ᱦᱩᱸ,
ᱱᱚᱝᱠᱟᱱᱟᱜ ᱟᱵᱚᱣᱟᱜ ᱢᱟᱱᱟᱣ ᱵᱟᱛᱟᱣ ᱵᱟᱝ ᱠᱟᱛᱮ᱾
ᱦᱮᱸ ᱦᱮᱸ
ᱟᱫᱚ ᱚᱱᱟᱜᱮ ᱵᱟᱹᱭ ᱵᱟᱹᱭ ᱛᱮ ᱧᱮᱞ ᱵᱮᱱ ᱚᱸᱰᱮ ᱡᱩᱢᱤᱫ ᱠᱟᱛᱮᱮᱫ ᱦᱚᱸ ᱡᱟᱦᱟᱸᱭᱮ ᱢᱮᱱᱟ ᱤᱧᱟᱹᱜ ᱢᱟ ᱟᱹᱰᱤᱰ ᱫᱤᱱ ᱠᱷᱚᱱᱟᱜ ᱯᱚᱨᱚᱵᱽ ᱯᱩᱱᱟᱹᱭ ᱠᱟᱱ ᱛᱤᱧᱟᱹ᱾
ᱦᱩᱸ
ᱤᱧ ᱢᱟᱧ ᱯᱟᱛᱟᱭ ᱜᱮᱭᱟ ᱟᱯᱮ ᱫᱚᱯᱮ ᱡᱟᱦᱟᱸᱭ ᱜᱮ ᱟᱞᱮ ᱟ ᱟᱹᱛᱩᱳ ᱦᱚᱲᱞ ᱞᱮ ᱵᱮᱥ ᱜᱮᱭᱟ᱾ ᱚᱸᱰᱮ ᱫᱚ ᱟᱨ ᱪᱮᱫ ᱵᱮᱱ ᱢᱮᱱᱟ ᱢᱟᱥᱮ ᱞᱟᱹᱭ ᱵᱤᱱ?
ᱦᱮᱸᱛᱚ ᱟᱫᱚ ᱚᱱᱠᱟᱱ ᱡᱟᱭᱜᱟ ᱨᱮᱫᱚ ᱟᱵᱮᱱ ᱦᱚᱸ ᱪᱮᱫ ᱵᱮᱱ ᱢᱮᱱᱟ ᱟᱨ ᱟᱹᱞᱤᱧ ᱦᱚᱸ ᱪᱮᱫ ᱞᱤᱧ ᱢᱮᱱᱟ᱾ ᱛᱚ ᱧᱮᱞ ᱞᱮᱠᱷᱟᱱ ᱫᱚ ᱢᱤᱫᱴᱮᱱ ᱱᱚᱝᱠᱟ ᱦᱚᱸ ᱦᱩᱭᱩᱜ ᱠᱟᱱ ᱜᱮᱭᱟ ᱡᱮ ᱡᱚᱛᱚ ᱦᱚᱲᱜᱮ ᱢᱚᱱᱮ ᱵᱮᱱ ᱢᱤᱫᱴᱮᱱᱴᱮᱱ ᱵᱟᱵᱮ ᱨᱮ ᱛᱚᱞ ᱢᱮᱱᱟᱜ ᱵᱚᱱᱟ᱾ ᱚᱠᱚᱭ ᱫᱚ ᱠᱟᱹᱢᱤ ᱨᱮ ᱚᱠᱚᱭ ᱫᱚ ᱢᱟᱥᱴᱟᱨ ᱚᱠᱚᱭ ᱫᱚ ᱪᱟᱥᱵᱟᱥ ᱨᱮ ᱱᱚᱝᱠᱟ ᱵᱟᱵᱮ ᱨᱮ ᱢᱮᱱᱟᱜ ᱵᱚᱱ ᱜᱮᱭᱟ᱾ ᱛᱚ ᱚᱱᱟ ᱠᱷᱟᱹᱤᱨ ᱨᱮᱜᱮᱞᱤᱧ ᱢᱮᱱ ᱦᱚᱪᱚᱭᱮᱫᱟ ᱡᱮ ᱱᱚᱝᱠᱟ ᱦᱚᱸᱚᱸᱤᱪᱷᱩ ᱥᱚᱢᱳᱚᱭ ᱮᱢ ᱠᱟᱛᱮ ᱡᱩᱫᱤ ᱥᱚᱢᱟᱡ ᱞᱟᱹᱜᱤᱫ ᱡᱚᱛᱚ ᱛᱚ ᱟᱛᱩᱳ ᱠᱷᱚᱱ ᱢᱤᱫ ᱵᱟᱨ ᱦᱚᱲ ᱠᱟᱛᱮ ᱵᱚᱱ ᱦᱤᱡᱩᱜᱼᱟ ᱛᱟᱦᱦᱮ ᱦᱚᱸ ᱯᱟᱥᱮᱡ ᱛᱷᱚᱲᱟ ᱨᱟᱠᱟᱵᱚᱜᱼᱟ ᱟᱹᱞᱤᱧ ᱥᱮᱱ ᱠᱷᱚᱱ ᱫᱚᱞᱤᱧ ᱢᱮᱱ ᱮᱫᱟ᱾
ᱦᱩᱸ ᱦᱩᱸ ᱦᱩᱸ
ᱟᱪᱷᱟ ᱢᱟ ᱦᱟᱸ ᱛᱟᱦᱚᱞᱮ ᱟᱹᱞᱤᱧ ᱦᱚᱞᱤᱧ ᱵᱮᱥᱛᱚᱜ ᱠᱟᱱᱟ ᱦᱟᱸᱜ, ᱱᱤᱛᱚᱜ ᱫᱚ ᱤᱱᱟᱹᱜ ᱜᱮᱞᱤᱧ ᱨᱚᱯᱚᱲᱚᱜ ᱠᱟᱱᱟ᱾
ᱦᱮᱸ ᱛᱚ ᱜᱚᱝᱠᱮ ᱴᱷᱤᱠ ᱜᱮᱭᱟ᱾ ᱦᱳᱭ ᱡᱚᱦᱟᱨ ᱜᱮ